ᱦᱮᱞᱳ
ᱦᱮᱞᱳ
ᱦᱮᱸ ᱡᱚᱦᱟᱨ ᱜᱮ
ᱦᱮᱞᱳ
ᱦᱮᱞᱳ ᱠᱟᱹᱴᱤᱡ ᱟᱣᱟᱡᱽ ᱵᱟᱝ ᱟᱸᱡᱚᱢᱚᱜ ᱠᱟᱱᱟ ᱟᱹᱰᱤ ᱵᱷᱤᱛᱨᱤ ᱧᱚᱜ ᱨᱮ ᱟᱣᱟᱡᱽ ᱟᱸᱡᱚᱢᱚᱜ ᱠᱟᱱᱟ
ᱦᱮᱞᱳ ᱦᱮᱞᱳ
ᱦᱮᱞᱳ
ᱱᱤᱛ ᱟᱸᱡᱚᱢᱚᱜ ᱠᱟᱱᱟ
ᱦᱚᱸ ᱟᱸᱡᱚᱢᱚᱜ ᱠᱟᱱᱟ ᱱᱤᱛ ᱫᱚ
ᱦᱳᱭ ᱟᱨ ᱪᱮᱫ ᱠᱚ ᱪᱤᱠᱟ ᱵᱟᱲᱟ ᱦᱩᱭᱩᱜ ᱠᱟᱱᱟ
ᱪᱮᱫ ᱜᱮ ᱵᱟᱝ ᱫᱩᱲᱩᱵ ᱵᱟᱲᱟ ᱦᱩᱭ ᱟᱠᱟᱱᱟ ᱫᱟᱠᱟ ᱠᱚ ᱡᱚᱢ ᱵᱟᱲᱟ ᱠᱟᱛᱮᱫ
ᱩᱱᱟᱹᱜ ᱞᱚᱜᱚᱱ ᱫᱟᱠᱟ ᱡᱚᱢ ᱦ
ᱦᱮᱸ ᱩᱱᱟᱹᱜ ᱞᱚᱜᱚᱱ ᱜᱮ ᱟᱥᱚᱞᱮ ᱛᱤᱠᱤᱱ ᱵᱟᱝ ᱡᱚᱢ ᱦᱩᱭ ᱟᱠᱟᱱᱛᱟᱦᱮᱫᱱᱟ ᱛᱚ ᱟᱫᱚ ᱮᱭ ᱠᱟᱨᱚᱱ ᱛᱮ ᱞᱚᱜᱚᱱ ᱧᱚᱜ ᱜᱮ ᱡᱚᱢ ᱦᱩᱭ ᱮᱱᱟ ᱨᱮᱸᱜᱮᱜ
ᱳᱭ ᱵᱮᱸᱜᱮᱫ ᱚ ᱵᱟᱝ᱾
ᱦᱳᱭ
ᱡᱷᱟᱲᱜᱨᱟᱢ ᱫᱤᱥᱚᱢ ᱦᱚᱲ ᱛᱚ ᱵᱟᱝ?
ᱦᱮᱸ
ᱚᱱᱟ ᱠᱷᱟᱹᱛᱤᱨ ᱡᱟᱹᱞᱫᱤ ᱯᱮ ᱡᱚᱢ ᱠᱮᱫᱟ, ᱡᱚᱢ ᱵᱟᱲᱟ ᱠᱟᱛᱮ ᱡᱟᱹᱯᱤᱫ ᱟᱯᱮ᱾
ᱦᱳᱭ ᱡᱟᱹᱯᱤᱫ ᱫᱚ ᱱᱟᱦᱟᱜ ᱵᱟᱞᱮ ᱡᱟᱹᱯᱤᱫ ᱦᱟᱛᱟᱲᱟ ᱱᱤᱛᱳ ᱨᱮ ᱵᱟᱝ ᱟᱫᱚ ᱫᱟᱠᱟ ᱠᱚᱜᱼᱟᱫᱚ ᱞᱟᱦᱟ ᱨᱮᱜᱮᱞᱮ ᱡᱚᱢ
ᱦᱳᱭ ᱞᱚᱞᱚ ᱫᱟᱠᱟᱫ ᱜᱮ ᱵᱟᱝ?
ᱦᱳᱭ ᱞᱚᱞᱚ ᱫᱟᱠᱟ ᱜᱮ᱾
ᱩᱸ
ᱟᱨ ᱪᱮᱫ ᱪᱤᱠᱟᱹ ᱵᱟᱲᱟᱭ ᱦᱳᱭᱳᱜ ᱠᱟᱱᱟ ᱛᱟᱦᱞᱮ?
ᱵᱚᱞ ᱠᱷᱮᱞ ᱠᱚ ᱦᱮᱡ ᱠᱟᱛᱮ ᱱᱤᱛ ᱱᱚᱜᱚᱭ ᱫᱩᱲᱩᱵ ᱵᱟᱲᱟ ᱦᱳᱭ ᱠᱟᱱᱟ ᱱᱚᱱ ᱛᱮ᱾
ᱚᱻ ᱵᱚᱞ ᱠᱷᱮᱞ ᱠᱚ ᱫᱚᱢᱮ ᱦᱩᱭᱩᱜ ᱜᱮᱭᱟ ᱟᱯᱮᱥᱮᱱ?
ᱦᱳᱭ ᱦᱩᱭᱩᱜ ᱜᱮᱭᱟ ᱟᱞᱮ ᱥᱮᱫ ᱫᱚᱯᱮ ᱟᱯᱮ ᱱᱟᱜ ᱛᱚ ᱦᱩᱭᱩᱜ ᱠᱟᱱ ᱜᱮᱭᱟ᱾
ᱦᱮᱸ
ᱥᱮ ᱟᱯᱮ ᱥᱮᱫ ᱫᱚ ᱵᱟᱝ ᱦᱩᱭᱩᱜ ᱛᱟᱦᱮᱱᱟ᱾
ᱵᱟᱝ ᱦᱩᱭᱩᱜ ᱠᱟᱱᱟ ᱟᱞᱮ ᱥᱮᱱ ᱫᱚ ᱚᱱᱠᱟ ᱫᱚ᱾
ᱦᱩᱭᱩᱜ ᱜᱮᱭᱟ ᱦᱟᱸᱜ ᱱᱚᱜᱼᱚᱭ ᱱᱤᱛᱜᱮᱢᱟ ᱤᱥᱴᱟᱴ ᱟᱠᱟᱱᱟ ᱦᱟᱸᱜ᱾ ᱦᱩᱭᱩᱜ ᱜᱮᱭᱟ᱾
ᱦᱳᱭ ᱟᱫᱚ ᱟᱫᱚ ᱪᱮᱫ ᱠᱚ ᱞᱟᱹ ᱢᱟᱱᱮ ᱚᱱᱛᱮ ᱫᱚ ᱪᱮᱫ ᱨᱮᱱᱟᱜ ᱵᱤᱥ ᱛᱤ ᱠᱷᱮᱞ ᱦᱩᱭᱩᱜ ᱜᱮᱭᱟ᱾ ᱴᱟᱠᱟ ᱨᱮᱱᱟᱜ ᱥᱮ ᱚᱝᱠᱟ ᱡᱟᱦᱟᱸᱱᱟᱜ ᱡᱤᱱᱤᱥ ᱯᱟᱛᱤ ᱨᱮᱱᱟᱜ?
ᱵᱟᱝᱢᱟ ᱴᱟᱠᱟ ᱨᱮᱱᱟᱜ᱾
ᱚ ᱢᱟᱱᱮ ᱟᱹᱰᱤ ᱜᱟᱱ ᱴᱟᱠᱟ ᱨᱮᱱᱟᱜ᱾
ᱦᱳᱭ ᱟᱭᱢᱟ᱾
ᱚ ᱟᱪᱪᱷᱟ ᱟᱪᱪᱷᱟ ᱛᱟᱦᱚᱞᱮ ᱴᱤᱠᱤᱴ ᱠᱟᱛᱮ ᱵᱚᱞᱚᱱ ᱦᱳᱭᱳᱜᱼᱟ ᱥᱮ ᱪᱮᱫ ᱞᱮᱠᱟ?
ᱦᱮᱸ ᱡᱟᱦᱟᱸ ᱡᱟᱦᱟᱸ ᱨᱮᱫᱚ ᱴᱤᱠᱤᱴ ᱨᱮ ᱡᱟᱦᱟᱸ ᱨᱮᱫᱚ ᱵᱤᱱᱟᱹ ᱴᱤᱠᱤᱴ ᱟ ᱚᱱᱟ ᱫᱚ ᱩᱱᱠᱩ ᱠᱚ ᱡᱟᱦᱟᱸᱭ ᱠᱚ ᱠᱷᱮᱞᱟ ᱠᱚ ᱡᱤᱠᱟ ᱩᱱᱠᱩ ᱠᱚ ᱵᱩᱡᱷᱟᱹᱣᱟ ᱪᱮᱠᱟ ᱛᱮ ᱦᱩᱭᱩᱜᱼᱟ᱾
ᱚ ᱟᱪᱪᱷᱟ ᱟᱪᱪᱷᱟ
ᱟᱪᱪᱷᱟ ᱛᱟᱦᱞᱮ ᱟᱯᱮᱥᱮᱱ ᱫᱚ ᱥᱚᱨᱦᱟᱭ ᱠᱚ ᱪᱮᱫ ᱞᱮᱠᱟ ᱦᱩᱭᱩᱜ ᱜᱮᱭᱟ?
ᱥᱚᱨᱦᱟᱭ ᱠᱚ
ᱦᱳᱭ ᱥᱚᱨᱦᱟᱭ ᱪᱮᱫ ᱞᱮᱠᱟ ᱦᱩᱭᱩᱜ ᱜᱮᱭᱟ ᱟᱯᱮᱥᱮᱱ?
ᱦᱩᱭᱩᱜ ᱠᱟᱱ ᱜᱮᱭᱟ ᱚᱱᱛᱮ ᱫᱚ ᱵᱷᱟᱜᱤ ᱜᱮ᱾
ᱚ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟᱢ
ᱯᱩᱡᱟᱹ ᱵᱟᱲᱟ ᱠᱟᱛᱮᱫ ᱰᱟᱹᱝᱨᱤ ᱠᱷᱩᱱᱴᱤ ᱠᱚ ᱦᱩᱭᱩᱜᱼᱟ, ᱛᱮᱦᱤᱧ ᱧᱤᱫᱟᱹ ᱡᱟᱜᱚᱨᱚᱱ ᱦᱩᱭᱩᱜᱼᱟ᱾ ᱦᱩᱸ ᱮᱱᱮᱡ ᱥᱮᱨᱮᱧ ᱠᱚᱦᱚᱸ ᱦᱩᱭᱩᱜ ᱠᱟᱱ ᱜᱮᱭᱟ᱾ ᱯᱮᱨᱤᱱ ᱯᱟᱨᱤᱱ ᱢᱟᱱ ᱯᱩᱱ ᱫᱤᱱ ᱜᱟᱱ ᱛᱟᱨᱯᱚᱨᱮ ᱥᱟᱠᱨᱟᱛ ᱦᱤᱞᱚᱜ ᱫᱚ ᱪᱟᱞᱟᱜ ᱠᱚ ᱥᱮᱸᱫᱽᱨᱟ ᱞᱟᱹᱜᱤᱫ ᱚᱱᱛᱮ ᱪᱮᱫ ᱞᱮᱠᱟ ᱦᱩᱭᱩᱜ ᱠᱟᱱᱟ ᱟᱯᱮ ᱥᱮᱫ
ᱢᱟᱱᱮ ᱥᱚᱨᱦᱟᱭ ᱟᱨ ᱥᱟᱠᱨᱟᱛ ᱫᱚ ᱢᱤᱫ ᱥᱟᱶᱛᱮ ᱦᱩᱭᱩᱜ ᱛᱟᱯᱮᱭᱟ ᱥᱮ ᱪᱮᱫ?
ᱵᱟᱝ ᱵᱟᱝ ᱥᱚᱨᱦᱟᱭ ᱥᱚᱨᱦᱟᱭ ᱠᱚ ᱪᱟᱵᱟ ᱵᱟᱲᱟ ᱠᱟᱛᱮᱫ
ᱚ ᱟᱪᱪᱷᱟ ᱟᱪᱪᱷᱟ ᱟᱞᱮ ᱥᱮᱱ ᱦᱚᱸ ᱚᱱᱠᱟ ᱦᱩᱭᱩᱜ ᱜᱮᱭᱟ ᱚᱱ ᱡᱮ ᱦᱮᱸ ᱥᱚᱨᱦᱟᱭ ᱫᱚ ᱚᱱᱮ ᱠᱟᱹᱞᱤ ᱯᱩᱡᱟᱹ ᱥᱩᱢᱚᱭ ᱦᱩᱭᱩᱜᱼᱟ ᱛᱚ ᱠᱟᱹᱞᱤ ᱯᱩᱡᱟᱹ ᱯᱚᱨᱮ
ᱦᱳᱭ ᱟᱯᱮ ᱥᱮᱫ ᱫᱚ ᱟᱯᱮ ᱥᱮᱫ ᱫᱚ ᱠᱟᱹᱞᱤ ᱯᱩᱡᱟ. ᱨᱮ ᱦᱩᱭᱩᱜ ᱠᱟᱱᱟ?
ᱦᱳᱭ ᱠᱟᱹᱞᱤ ᱯᱩᱡᱟᱹ ᱨᱮ ᱟᱞᱮ ᱥᱮᱱ ᱫᱚ ᱠᱟᱹᱞᱤ ᱯᱩᱡᱟᱹ ᱦᱤᱞᱳᱜ ᱫᱚ ᱩᱱ ᱦᱤᱞᱳᱜ ᱫᱚ ᱤᱭᱟᱹ ᱦᱩᱭᱩᱜᱼᱟ, ᱡᱟᱜᱱᱟ ᱦᱩᱭᱩᱜᱼᱟ ᱢᱟᱱᱮ ᱡᱟᱜᱱᱟ ᱠᱚ ᱠᱚ ᱚᱲᱟᱜ ᱚᱲᱟᱜ᱾ ᱦᱚᱲ ᱠᱚ ᱢᱟᱱᱮ ᱠᱚᱲᱟ ᱜᱤᱫᱽᱨᱟᱹ ᱠᱚᱠᱚ ᱪᱟᱞᱟᱜᱼᱟ ᱧᱤᱫᱟᱹ ᱵᱮᱲᱟ ᱠᱚ ᱪᱟᱞᱟᱜᱼᱟ, ᱟᱫᱚ ᱛᱟ
ᱚᱱᱟᱜᱮ ᱚᱱᱟᱜᱮ ᱧᱤᱫᱟᱹ ᱡᱟᱜᱽᱨᱚᱱ ᱫᱚ᱾
ᱚ ᱟᱪᱪᱷᱟ ᱟᱪᱪᱷᱟ ᱚᱱᱟᱜᱮ ᱧᱤᱫᱟᱹ ᱡᱟᱜᱚᱨᱚᱱ ᱟᱫᱚ ᱟᱯᱮ ᱥᱮᱱ ᱫᱚ ᱠᱚ ᱞᱟᱹᱭᱟ ᱟᱞᱮ ᱥᱮᱫ ᱫᱚ ᱡᱟᱜᱟᱣ ᱠᱚ ᱞᱟᱹᱭᱟ᱾
ᱦᱳᱭ
ᱟᱫᱚ ᱛᱟᱦᱚᱞᱮ ᱛᱟᱨᱯᱚᱨᱮᱨ ᱛᱟᱨᱯᱚᱨᱮᱨ ᱫᱤᱱ ᱛᱟᱨᱯᱚᱨᱮ ᱢᱟᱱᱮ ᱩᱱ ᱦᱤᱞᱳᱜ ᱦᱚᱸ ᱰᱟᱹᱝᱨᱤ ᱠᱚ ᱟᱨᱩᱵ ᱯᱷᱟᱨᱪᱟ ᱠᱟᱛᱮ ᱟᱨ ᱥᱩᱱᱩᱢ ᱠᱚ ᱚᱡᱚᱜ ᱟᱠᱚ ᱟᱨᱠᱤ ᱛᱟᱯᱚᱨᱮ ᱚᱸᱰᱮ ᱠᱚ ᱢᱳᱢᱵᱟᱹᱛᱤ ᱠᱚ ᱫᱷᱚᱨᱟᱣᱟ᱾ ᱜᱚᱲᱟ ᱠᱚᱨᱮ ᱟᱨᱠᱤ ᱚᱲᱟᱜ ᱠᱚᱨᱮ ᱦᱚᱸ ᱛᱟᱨᱯᱚᱨᱮᱨ ᱫᱤᱱ ᱛᱟᱨᱯᱚᱨᱮᱨ ᱫᱤᱱ ᱦᱚᱸ ᱚᱱᱠᱟᱜᱮ ᱢᱟᱱᱮ ᱥᱩᱱᱩᱢ ᱠᱚ ᱚᱡᱚᱜ ᱯᱷᱟᱨᱪᱟ ᱚᱡᱚᱜ ᱯᱷᱟᱨᱪᱟ ᱚᱪᱚᱜᱼᱟ ᱦᱩᱭᱩᱜᱼᱟ ᱢᱳᱢᱵᱟᱹᱛᱤ ᱠᱚ ᱫᱷᱚᱨᱟᱣ ᱦᱩᱭᱩᱜᱼᱟ᱾ ᱛᱟᱨᱯᱚᱨᱮ ᱛᱟᱨᱯᱚᱨᱮ ᱫᱤᱥᱚᱢ ᱠᱷᱩᱱᱴᱟᱹᱣ ᱨᱮ ᱫᱮ ᱠᱚᱫᱚ ᱢᱟᱱᱮ ᱚᱱᱠᱟ ᱫᱤᱥᱚᱢ ᱠᱷᱩᱱᱴᱟᱹᱣ ᱨᱮᱠᱚ ᱠᱷᱩᱱᱴᱟᱹᱜᱼᱟ᱾ ᱟᱫᱚ ᱪᱮᱫ ᱞᱮᱠᱟ ᱫᱤᱥᱚᱢ ᱠᱷᱩᱱᱴᱟᱹᱣ ᱯᱟᱲᱟᱜᱼᱟ ᱠᱟᱹᱞᱤ ᱯᱩᱡᱟᱹ ᱯᱚᱨᱮ ᱦᱚᱭ ᱛᱚ ᱢᱤᱫ ᱫᱤᱱ ᱯᱚᱨᱮ ᱦᱚᱭ ᱛᱚ ᱠᱟᱹᱞᱤ ᱯᱩᱡᱟᱹ ᱯᱚᱨᱮᱨ ᱫᱤᱱ ᱜᱮ ᱚᱱᱠᱟ ᱜᱮ ᱯᱟᱲᱟᱜᱼᱟ ᱟᱨ ᱛᱟᱯᱚᱨᱮ ᱩᱱ ᱦᱤᱞᱚᱜ
ᱫᱤᱥᱚᱢ ᱠᱷᱩᱱᱴᱟᱹᱜ ᱟ ᱛᱚ ᱮ ᱫᱤᱥᱚᱢ ᱠᱷᱩᱱᱴᱟᱹᱣ ᱯᱚᱨᱮᱨ ᱫᱤᱱ ᱞᱮ ᱠᱷᱩᱱᱴᱟᱹᱜ ᱜᱮᱭᱟ᱾ ᱟᱫᱚ ᱟᱞᱮ ᱫᱚ ᱟᱫᱚ ᱢᱟᱱᱮ ᱫᱤᱥᱚᱢ ᱠᱷᱩᱱᱴᱟᱹᱣ ᱯᱚᱨᱮᱛ ᱢᱟᱱᱮᱼᱼ ᱚᱱᱟ ᱫᱤᱥᱚᱢ ᱠᱷᱩᱱᱴᱟᱹᱣ ᱫᱷᱟᱹᱵᱤᱡ ᱫᱚ ᱟᱨᱠᱤ ᱚᱱᱠᱟ ᱦᱩᱭᱩᱜ ᱛᱟᱞᱮ ᱜᱮᱭᱟ᱾ ᱟᱨ ᱡᱮᱦᱤᱞᱳᱜ ᱮ ᱟᱨᱠᱤ ᱥᱚᱨᱦᱟᱭ, ᱩᱱ ᱦᱤᱞᱳᱜ ᱦᱚᱸ ᱮ᱾ ᱩᱱᱠᱩ ᱰᱟᱹᱝᱨᱤ ᱠᱚ ᱟᱨᱠᱤ ᱚᱱᱠᱟ ᱤᱭᱟᱹ ᱵᱟᱲᱟ ᱠᱚ ᱦᱩᱭᱩᱜᱼᱟ ᱾ ᱢᱟᱱᱮ ᱟᱯᱮ ᱥᱮᱱ ᱫᱚ ᱪᱮᱫ ᱠᱚ ᱞᱟᱹᱭᱟ ᱵᱟᱹᱧ ᱵᱟᱰᱟᱭᱟ ᱟᱨᱼᱼ ᱪᱷᱚᱵ ᱵᱟᱲᱟ ᱠᱚᱣᱟᱞᱮ ᱟᱨᱠᱤ ᱾
ᱪᱷᱚᱵ ᱵᱟᱲᱟ ᱢᱟᱱᱮ ᱟᱨᱠᱤ ᱤᱭᱟᱹ
ᱛᱤ ᱞᱮ ᱤᱭᱟᱹ ᱠᱚᱣᱟ ᱦᱳᱭ ᱪᱷᱟᱵᱟ ᱫᱚᱞᱮ ᱟᱠᱟᱣ ᱠᱚ ᱜᱮᱭᱟ᱾
ᱚᱼᱼ
ᱛᱟᱯᱚᱨ ᱮ ᱛᱟᱯᱚᱨᱮ ᱫᱟᱜ ᱮᱱ ᱦᱤᱞᱚᱜ ᱜᱮ, ᱦᱮᱸ?
ᱠᱩᱸᱰᱤᱨ ᱠᱚ ᱛᱚᱞ ᱠᱤᱱᱟ ᱵᱟᱝ
ᱦᱳᱭ ᱦᱳᱭ ᱟᱫᱚ ᱛᱟᱯᱚᱨᱮ ᱚᱱᱮ ᱠᱷᱩᱱᱴᱤ ᱨᱮᱠᱚ ᱛᱚᱞ ᱠᱚᱛᱟ ᱞᱮᱭᱟ ᱟᱨ ᱠᱮ ᱠᱚᱫᱚ ᱟᱨᱼᱼ ᱠᱤ ᱚᱝᱠᱟ ᱯᱮᱲᱟ ᱠᱚᱠᱚ ᱞᱟᱹᱭᱟᱣᱟ ᱯᱮᱲᱟ ᱠᱚ ᱵᱚᱞᱛᱮ ᱡᱟᱶᱟᱭ ᱠᱚᱫᱚ ᱠᱚ ᱞᱟᱹᱭ ᱟᱠᱚ ᱜᱮᱭᱟ ᱛᱚ ᱥᱚᱨᱦᱟᱭ ᱨᱮᱫᱚ᱾ ᱢᱟᱨᱟᱝ ᱯᱚᱨᱚᱵᱽ ᱠᱟᱱᱟ ᱡᱮᱦᱮᱛᱩ᱾
ᱦᱮᱸ
ᱟᱫᱚ ᱡᱟᱣᱟᱸᱭ ᱠᱚᱠᱚ ᱩᱱᱠᱩ ᱠᱚ ᱟᱨ ᱚᱱᱠᱟ ᱰᱟᱝᱨᱤ ᱠᱚ ᱛᱚᱞ ᱠᱚᱣᱟ ᱛᱟᱯᱚᱨᱮ ᱟᱫᱚ ᱡᱟᱜᱟ ᱤᱭᱟᱹ ᱠᱚ ᱦᱤᱡᱩᱜᱼᱟ ᱴᱟᱢᱟᱠ ᱨᱩ ᱟᱹᱜᱩ ᱠᱟᱛᱮᱫ ᱟᱨᱠᱤ᱾ ᱛᱟᱯᱚᱨᱮ ᱟᱫᱚ ᱡᱟᱶᱟᱭ ᱠᱚᱠᱚ ᱮᱢᱟ ᱠᱚᱣᱟ ᱚᱱᱟ ᱡᱟᱦᱟᱸᱛᱮ ᱟᱨᱠᱤ ᱠᱚ ᱠᱷᱩᱱᱴᱟᱹᱣ ᱠᱚᱣᱟᱜ ᱦᱟᱨᱛᱟ ᱚᱱᱟ ᱠᱚ᱾ ᱡᱟᱣᱟᱸᱭ ᱠᱚᱠᱚ ᱮᱢᱟ ᱠᱚᱣᱟ ᱚᱱᱟᱛᱮᱠᱚ ᱪᱟᱨᱦᱟᱣ ᱵᱟᱲᱟ ᱠᱚᱣᱟ ᱠᱚ᱾ ᱛᱟᱯᱚᱨᱮ ᱪᱟᱨᱦᱟ ᱵᱟᱲᱟ ᱠᱟᱛᱮᱫ᱾ ᱦᱮᱸ ᱜᱚᱴᱟ ᱜᱮᱠᱚ ᱪᱟᱲᱦᱟᱣ ᱠᱚᱣᱟ ᱟᱞᱮ ᱟᱹᱛᱩ ᱯᱩᱨᱟᱹ ᱛᱟᱯᱚᱨᱮ ᱚᱱᱟ ᱪᱟᱲᱦᱟᱣ ᱦᱩᱭ ᱠᱟᱛᱮᱜᱼᱼ ᱛᱟᱯᱚᱨᱮ ᱟᱫᱚ ᱥᱚᱨᱦᱟᱭ ᱠᱚ ᱮᱱᱮᱡ ᱛᱟᱞᱮᱭᱟ᱾ ᱮ ᱦᱚᱭᱛᱳ ᱫᱚᱥᱴᱟ ᱮᱜᱟᱨᱚᱴᱟ ᱫᱷᱟᱹᱵᱤᱡ ᱠᱚ ᱮᱱᱮᱡ ᱠᱮᱫᱟ᱾ ᱟᱨ ᱵᱟᱠᱷᱟᱱ ᱫᱚ ᱮᱠᱴᱟ ᱥᱮᱫ ᱦᱚᱸ ᱪᱟᱞᱟᱜ ᱜᱮᱭᱟ᱾ ᱚᱝᱠᱟ ᱮᱱᱮᱡ ᱦᱩᱭᱩᱜᱼᱟ ᱛᱟᱨᱯᱚᱨᱮ ᱟᱫᱚ ᱵᱚᱱᱫᱚ ᱠᱟᱜᱼᱟ ᱠᱚ᱾
ᱮᱠᱴᱟ ᱫᱷᱟᱹᱵᱤᱡ ᱞᱟᱥᱴ ᱵᱟᱝ?
ᱦᱩᱸ
ᱮᱠᱴᱟ ᱫᱷᱟᱵᱤᱡ ᱞᱟᱥᱴ᱾
ᱦᱳᱭ ᱦᱳᱭ ᱡᱟᱦᱟᱸ ᱞᱮᱠᱟ ᱫᱚ ᱟᱫᱚ ᱪᱮᱫᱞᱮᱠᱟ ᱢᱟᱱᱮ ᱪᱮᱫᱠᱟ ᱠᱚ ᱞᱟᱸᱜᱟ ᱟᱠᱚ᱾ ᱡᱩᱫᱤ ᱠᱚ ᱞᱟᱜᱟᱜᱼᱟ ᱛᱟᱦᱚᱞᱮ ᱞᱚᱜᱚᱱ ᱜᱮᱠᱚ ᱪᱟᱵᱟᱭᱟ ᱟᱨ ᱡᱩᱫᱤ ᱵᱟᱠᱚ ᱞᱟᱸᱜᱟ ᱦᱟᱛᱟᱲᱚᱜᱼᱟ ᱛᱟᱦᱚᱞᱮ ᱠᱚ ᱮᱱᱮᱡ ᱜᱮᱭᱟ ᱾
ᱮᱱᱮᱡ ᱜᱤᱭᱟᱹ ᱠᱚ ᱵᱟᱝ?
ᱦᱚᱭ ᱾
ᱠᱟᱞᱤ ᱯᱩᱡᱟᱹ ᱨᱮ ᱦᱩᱭ ᱛᱟᱦᱮᱱᱟ ᱟᱯᱮ ᱥᱮᱡ ᱫᱚ?
ᱦᱚᱭ ᱟᱞᱮᱥᱮᱫ ᱫᱚ ᱠᱟᱹᱞᱤ ᱯᱩᱡᱟᱹ ᱟᱨ ᱟᱞᱮ ᱫᱚ ᱠᱟᱞᱤ ᱯᱩᱡᱟᱹ ᱯᱚᱨᱮᱨ ᱫᱤᱱ ᱟᱨᱠᱤ ᱦᱩᱭᱩᱜ ᱜᱮᱭᱟ ᱾ ᱠᱟᱞᱤ ᱯᱩᱡᱟᱹ ᱦᱮᱸ ᱦᱚᱭᱛᱚ ᱢᱤᱫ ᱫᱤᱱ ᱯᱚᱨᱮ ᱟᱨ ᱵᱟᱠᱷᱟᱱ ᱫᱚ ᱵᱟᱨᱥᱤᱧ ᱯᱚᱨᱮ ᱢᱟᱱᱮ ᱚᱱᱠᱟ ᱜᱮ ᱟᱨᱠᱤ ᱯᱟᱲᱟᱜ ᱜᱮᱭᱟ
ᱦᱩ ᱟᱞᱮᱥᱮᱫ ᱢᱟ ᱤᱭᱟᱹ ᱡᱟᱱᱩᱣᱟᱨᱤ ᱟᱞᱮ ᱡᱟᱱᱩᱣᱟᱨᱤ ᱢᱟᱥ ᱨᱮ ᱦᱩᱭᱩᱜ ᱠᱟᱱᱟᱞᱮ
ᱚ ᱟᱯᱮᱥᱮᱫ ᱫᱚ ᱡᱟᱱᱩᱣᱟᱨᱤ ᱢᱟᱥ ᱨᱮ?
ᱦᱚᱭ ᱡᱟᱱᱩᱣᱟᱨᱤ ᱢᱟᱥ ᱨᱮ ᱦᱩᱭᱩᱜ ᱠᱟᱱᱟ ᱮᱠ ᱠᱷᱚᱱ ᱫᱚᱥ ᱛᱟᱹᱨᱤᱠᱷ ᱵᱷᱤᱛᱨᱤ ᱨᱮ ᱾
ᱚ ᱟᱪᱪᱷᱟ ᱟᱪᱪᱷᱟ ᱟᱞᱮᱥᱮᱱ ᱫᱚ ᱠᱟᱞᱤ ᱯᱩᱡᱟᱹ ᱨᱮᱜᱮ ᱦᱩᱭᱩᱜ ᱜᱮᱭᱟ ᱥᱚᱦᱚᱨᱟᱭ ᱫᱚ ᱾
ᱦᱚᱭ ᱟᱫᱚ ᱥᱟᱱᱟᱢ ᱥᱮ ᱟᱞᱟᱫᱟ ᱟᱞᱟᱫᱟ ᱦᱮᱱᱟᱜ ᱠᱚᱣᱟ
ᱦᱚᱭ ᱦᱚᱭ ᱥᱟᱱᱟᱢ ᱥᱮ ᱟᱞᱟ ᱟᱞᱟᱫᱟ ᱟᱞᱟᱫᱟ ᱛᱚ ᱪᱮᱫ ᱦᱚᱸ ᱦᱚᱸ ᱟᱨ ᱛᱟᱦᱞᱮ ᱢᱟᱜ ᱢᱚᱬᱮ ᱫᱚ ᱦᱩᱭᱩᱜ ᱜᱮᱭᱟ ᱥᱮ ᱵᱟᱝ ᱢᱟᱜ ᱢᱚᱬᱮ ᱵᱟᱦᱟ ᱠᱚ?
ᱢᱟᱜ ᱢᱚᱬᱮ ᱦᱩᱭᱩᱜ ᱠᱟᱱ ᱜᱮᱭᱟ ᱱᱚᱱᱛᱮ
ᱚᱦᱚ, ᱟᱫᱚ ᱟᱯᱮ ᱥᱮᱱᱱᱟᱜ ᱪᱮᱫ ᱞᱮᱠᱟ? ᱟᱪᱪᱷᱟ ᱟᱪᱪᱷᱟ, ᱫᱩᱨᱜᱟᱹᱯᱩᱨ ᱢᱟᱜᱢᱚᱬᱮ ᱪᱟᱞᱟᱣ ᱵᱟᱲᱟ ᱟᱠᱟᱱ ᱜᱮᱭᱟᱢ?
ᱦᱮᱸ ᱪᱟᱞᱟᱣ ᱵᱟᱲᱟ ᱦᱩᱭᱩᱜ ᱛᱟᱦᱮᱱ ᱜᱮᱭᱟ ᱦᱮᱸᱛᱚ ᱦᱟᱱᱟ ᱢᱟᱹᱦᱤᱱᱟ ᱦᱩᱭᱮᱱ ᱦᱟᱱᱟ ᱢᱟᱹᱦᱤᱱᱟ ᱦᱩᱭᱮᱱ ᱟᱯᱮ ᱥᱮᱱ ᱨᱤ ᱠᱚ ᱦᱤᱡᱩᱜ ᱠᱟᱱᱟ
ᱦᱚᱸ ᱟᱫᱚ ᱟᱯᱮ ᱥᱮᱱᱟᱜ ᱠᱟᱛᱷᱟᱧ ᱞᱟᱹᱭᱫᱟ ᱟᱯᱮ ᱟᱹᱛᱩ ᱠᱚᱨᱮᱫ ᱠᱚ ᱵᱟᱝ ᱦᱩᱭᱩᱜ ᱜᱮᱭᱟ ᱚᱱᱠᱟ
ᱟᱞᱮ ᱟᱹᱛᱩ ᱨᱮᱫᱚ ᱢᱟᱜ ᱢᱚᱬᱮ ᱫᱚ ᱵᱟᱝ ᱦᱩᱭᱩᱜ ᱛᱟᱦᱮᱱᱟ ᱟᱹᱛᱩ ᱨᱮᱫᱚ ᱵᱟᱠᱚᱼᱼ ᱠᱚ ᱤᱭᱟᱹ ᱵᱟᱦᱟ ᱫᱚ ᱦᱩᱭᱩᱜ ᱜᱮ
ᱟᱸ ᱟᱨ ᱵᱟᱦᱟ ᱫᱚ ᱪᱮᱫ ᱞᱮᱠᱟ ᱦᱩᱭᱩᱜ ᱜᱮᱭᱟ ᱟᱯᱮ ᱥᱮᱱ?
ᱦᱟᱹᱞᱚᱣ ᱦᱟᱹᱞᱚᱣ ᱦᱟᱞᱟᱹᱣ
ᱦᱮᱞᱚᱣ
ᱨᱚᱲ ᱠᱟᱹᱴᱤᱡ ᱤᱧ ᱰᱤᱥᱴᱟᱵᱚᱜ ᱠᱟᱱᱟ, ᱥᱮ ᱟᱢᱟᱜ ᱜᱮ ᱰᱤᱥᱴᱟᱵᱮ ᱫᱟᱭ?
ᱰᱤᱥᱴᱟᱵᱽ ᱵᱚᱞᱛᱮ ᱟᱹᱰᱤ ᱵᱷᱤᱛᱤᱨ ᱨᱮ ᱨᱚᱲ ᱟᱸᱡᱚᱢᱚᱜ ᱠᱟᱱ ᱛᱟᱢᱟ
ᱚᱦᱚ, ᱤᱱᱟᱹ ᱜᱮ ᱵᱟᱝ
ᱦᱚᱭ, ᱦᱚᱭ
ᱟᱪᱪᱷᱟ ᱪᱮᱜ ᱛᱮ ᱪᱮᱠᱟᱣ ᱠᱟᱱᱟ, ᱚᱠᱚᱭ ᱠᱤᱱ ᱫᱚ ᱧᱮᱞ ᱞᱮᱜᱤᱧ ᱪᱮ ᱛᱟᱨᱯᱚᱨᱮ ᱰᱤᱥᱴᱟᱵᱽ ᱠᱟᱫᱟᱭ ᱪᱮᱫ, ᱥᱮᱴᱤᱝ ᱠᱚ ᱧᱮᱞ ᱦᱩᱭᱩᱜ ᱠᱟᱱᱟ
ᱦᱚᱭ ᱚᱱᱠᱟᱜᱮ ᱚᱱᱠᱟᱜᱮ ᱰᱤᱥᱴᱟᱵᱽ ᱮ ᱫᱚ ᱰᱤᱥᱴᱟᱵᱽ ᱵᱟᱲᱟᱭ ᱫᱟᱭ ᱟᱨ ᱢᱟ ᱟᱨ ᱵᱟᱨᱯᱮ ᱦᱚᱲᱟᱜ ᱚᱱᱠᱟ ᱰᱤᱥᱴᱟᱵᱽ ᱵᱟᱲᱟᱭᱮᱫ ᱜᱮᱭᱟ ᱟᱫᱚ ᱪᱮᱫ ᱠᱷᱟᱹᱛᱤᱨ ᱛᱮ ᱱᱟᱜ ᱠᱷᱟᱱ ᱱᱟ ᱫᱚ ᱚ ᱚ? ᱯᱨᱚᱵᱞᱮᱢ ᱛᱚ ᱱᱟᱜ ᱠᱷᱟᱡ ᱵᱟᱝ ᱵᱩᱡᱽ ᱠᱟᱱᱟ
ᱚᱱᱟᱜᱮ ᱜᱩᱨᱩᱯ ᱨᱮᱧ ᱢᱮᱥᱮᱡ ᱞᱟᱹᱜᱤᱫ ᱧᱮᱞ ᱦᱩᱭᱩᱜᱼᱟ ᱪᱮᱫ, ᱪᱮᱫ ᱠᱷᱟᱹᱛᱤᱨ ᱚᱱᱠᱟᱜ ᱠᱟᱱᱟ?
ᱦᱚᱭ ᱦᱚᱭ ᱟᱫᱚ ᱚᱱᱟᱼᱼ ᱧᱮᱞ ᱵᱟᱲᱟ ᱢᱟᱱᱮ ᱟᱹᱰᱤ ᱦᱚᱲᱟᱜ ᱟᱹᱰᱤ ᱦᱚᱲᱟᱜ ᱫᱚ ᱵᱟᱝ ᱵᱟᱨᱯᱮ ᱦᱚᱲᱟᱜ ᱚᱱᱠᱟ ᱧᱮᱞ ᱦᱳᱭᱱᱟ ᱟᱨᱠᱤ ᱡᱮ ᱚᱱᱠᱟ ᱥᱟᱣᱩᱱᱰ ᱵᱟᱝ ᱟᱸᱡᱚᱢᱚᱜ ᱠᱟᱱᱟ ᱮ ᱚᱱᱟ ᱠᱷᱟᱹᱛᱤᱨ ᱜᱮ ᱟᱨ ᱵᱮᱥᱤ ᱦᱚᱭ ᱚᱱᱟ ᱠᱷᱟᱹᱛᱤᱨ ᱜᱮ ᱵᱤᱥᱤ ᱨᱤᱡᱮᱠᱴ ᱠᱟᱭ ᱚᱱᱠᱟ ᱧᱮᱞ ᱦᱩᱭᱱᱟ ᱨᱤᱡᱮᱠᱴ ᱠᱟᱫᱟ ᱠᱚ ᱾ ᱚᱱᱟ ᱨᱤᱡᱮᱱ ᱠᱚ ᱮᱢ ᱠᱟᱫᱟ ᱾
ᱦᱚᱭ ᱢᱟ ᱟᱪᱪᱷᱟ ᱤᱧ ᱧᱮᱞ ᱞᱮᱜᱮ ᱵᱩᱡᱽ ᱛᱟᱨᱯᱚᱨᱮᱧ ᱯᱷᱚᱱᱟᱢ ᱠᱟᱱᱟ ᱦᱟᱸᱜ
ᱦᱚᱭ ᱦᱚᱭ ᱴᱷᱤᱠ ᱜᱮᱭᱟ ᱾
ᱟᱨ ᱵᱟᱝᱠᱷᱟᱱ ᱫᱚ ᱜᱟᱯᱟ ᱥᱮᱜᱼᱞᱟᱝ ᱨᱚᱲᱟ?
ᱦᱚᱭ ᱦᱚᱭ ᱴᱷᱤᱠ ᱜᱮᱭᱟ
ᱦᱚᱭ ᱦᱚᱭ ᱢᱟ ᱴᱷᱤᱠ ᱜᱮᱭᱟ ᱥᱟᱹᱜᱩᱱ ᱧᱤᱫᱟᱹ ᱦᱮᱸ
ᱦᱮᱸ ᱢᱟ ᱦᱮᱸ ᱥᱟᱹᱜᱩᱱ ᱧᱤᱫᱟᱹ
ᱦᱳᱭ ᱴᱷᱤᱠ
ᱦᱮᱸ ᱟᱭᱢᱟ ᱥᱟᱨᱦᱟᱣ ᱴᱟᱭᱤᱢ ᱮᱢ ᱞᱟᱹᱜᱤᱫ ᱛᱮ